ᱦᱮᱞᱳ
ᱡᱚᱦᱟᱨ ᱜᱮ ᱾
ᱦᱳᱭ ᱡᱚᱦᱟᱨ ᱜᱮ ᱾
ᱵᱮᱥ ᱛᱮᱵᱮᱱ ᱟᱸᱡᱚᱢᱮᱫᱼᱟ?
ᱦᱳᱭ ᱟᱸᱡᱚᱢᱮᱫ ᱜᱮᱭᱟ ᱞᱤᱧ᱾ ᱟᱹᱞᱤᱧᱟᱜ ᱨᱚᱲ ᱵᱮᱱ ᱟᱸᱡᱚᱢᱮᱫᱼᱟ?
ᱦᱳᱭ ᱯᱩᱥᱴᱚᱭ ᱜᱮ ᱟᱸᱡᱚᱢᱚᱜ ᱠᱟᱱᱟ᱾ ᱪᱮᱫ ᱞᱮᱠᱟ ᱱᱟᱯᱟᱭ ᱵᱟᱲᱟ ᱜᱮᱭᱟ ᱯᱮ?
ᱦᱳᱭ ᱟᱞᱮ ᱠᱚᱫᱚ ᱦᱟᱸᱜ ᱱᱟᱯᱟᱭ ᱵᱟᱲᱟ ᱜᱮᱭᱟᱞᱮ ᱮᱸᱰᱮᱠᱷᱟᱱ ᱟᱯᱮ ᱠᱚᱜᱮ ᱪᱮᱫᱮ ᱞᱮᱠᱟ?
ᱦᱳᱭ ᱟᱞᱮ ᱠᱚᱦᱚᱸ ᱱᱤᱛᱚᱜ ᱫᱚ ᱡᱚᱛᱚ ᱜᱮ ᱱᱟᱯᱟᱭ ᱜᱮ ᱢᱮᱱᱟᱜ ᱞᱮᱭᱟ ᱦᱳᱭ ᱥᱮ ᱟᱨ ᱡᱚᱛᱚ ᱜᱮ ᱱᱟᱯᱟᱭ ᱵᱚᱱ ᱛᱟᱦᱮᱸ ᱞᱮᱱ ᱠᱷᱟᱱ ᱱᱤᱭᱟᱹ ᱜᱮ ᱟᱸᱥ ᱢᱮᱱᱟᱜᱼᱟ ᱪᱚᱴ ᱪᱟᱸᱫᱳ ᱴᱷᱮᱱ᱾
ᱮᱠᱟᱞ ᱮᱠᱟᱞ ᱮᱠᱟᱞ ᱮᱠᱟᱞ ᱡᱚᱛᱷᱟᱛ ᱠᱟᱛᱷᱟ ᱵᱤᱱ ᱞᱟᱹᱭ ᱠᱮᱫᱟ᱾ ᱦᱳᱭ ᱱᱟᱯᱟᱭ ᱛᱟᱦᱮ ᱜᱟᱱ ᱱᱟᱯᱟᱭ
ᱦᱳᱭ ᱦᱳᱭ ᱟᱨ ᱛᱟᱦᱚᱞᱮ ᱪᱮᱫ ᱵᱩᱱ ᱢᱮᱱᱟ ᱦᱮᱸᱥᱮ ᱱᱤᱭᱟᱹ ᱜᱮ ᱡᱷᱚᱛᱚᱠᱷᱚᱱ ᱞᱟᱹᱴᱩ ᱛᱟᱵᱩᱱ ᱟᱵᱚᱣᱟᱜ ᱫᱚ ᱟᱸᱥ ᱫᱚ᱾
ᱦᱳᱭ ᱦᱳᱭ ᱠᱟᱛᱷᱟ ᱴᱷᱤᱠ ᱵᱮᱱ ᱢᱮᱱᱮᱫᱼᱟ᱾
ᱠᱤᱫᱩᱵ ᱠᱚᱯᱮ ᱡᱚᱢ ᱵᱟᱲᱟ ᱠᱮᱜᱼᱟ?
ᱟᱨ ᱠᱤᱡᱩᱵ ᱩᱸ ᱠᱤᱫᱩᱵ ᱡᱚᱢ ᱫᱚ ᱦᱟᱸᱜ ᱟᱹᱣᱨᱤᱭᱟ ᱛᱚᱵᱮ ᱤᱥᱤᱱ ᱵᱟᱥᱟᱝ ᱪᱟᱞᱟᱜ ᱠᱟᱱᱟ᱾
ᱟᱪᱪᱷᱟ ᱟᱨ ᱛᱚᱵᱮ ᱟᱯᱮ ᱥᱮᱱ ᱫᱚ ᱫᱟᱜ ᱡᱟᱹᱲᱤ ᱠᱚᱫᱚ ᱪᱮᱫ ᱞᱮᱠᱟ?
ᱦᱳᱭ ᱫᱟᱜ ᱡᱟᱹᱲᱤ ᱫᱚᱦᱟᱜ ᱚᱱᱠᱟ ᱫᱚ ᱵᱟᱹᱱᱩᱜ ᱟᱠᱟᱟᱜᱼᱟ᱾ ᱛᱚ ᱦᱚᱞᱟ ᱧᱤᱫᱟᱹ ᱥᱮᱱᱮ ᱫᱟᱜ ᱞᱮᱜ-ᱟ᱾ ᱟᱫᱚ ᱚᱱᱟ ᱫᱟᱜ ᱫᱚ ᱡᱟᱹᱥᱛᱤ ᱢᱟᱨᱟᱝ ᱫᱚ ᱵᱟᱝ ᱫᱟᱜ ᱟᱠᱟᱜᱼᱟ᱾ ᱠᱚᱢ ᱠᱚᱢ ᱫᱷᱟᱭ ᱜᱮᱭ ᱫᱟᱜ ᱟᱠᱟᱜᱼᱟ᱾
ᱦᱚᱭ ᱚᱱᱠᱟ ᱡᱟᱱᱤᱪ ᱜᱚᱴᱟ ᱜᱮ ᱟᱞᱮ ᱥᱮᱱ ᱦᱚ ᱱᱚᱜ-ᱚᱭ ᱛᱮᱦᱮᱧ ᱪᱟᱞᱟᱭᱮᱱ ᱧᱤᱫᱟᱹᱭ ᱫᱟᱜ ᱠᱮᱫ ᱜᱮᱭᱟ ᱟᱫ ᱦᱟᱸᱜ ᱚᱱᱟ ᱫᱟᱜ ᱫᱚ ᱠᱷᱮᱛ ᱠᱚᱨᱮ ᱴᱚᱢᱵᱟᱣ ᱚᱱᱟ ᱫᱟᱜ ᱚᱱᱟ ᱫᱟᱜ ᱫᱚ ᱠᱷᱮᱛ ᱠᱚᱨᱮ ᱴᱚᱸᱵᱟ ᱫᱚ ᱦᱟᱜ ᱵᱟᱭ ᱜᱟᱱ ᱞᱮᱱᱟ ᱚᱱᱟ ᱫᱚ ᱱᱟᱦᱟᱜ ᱟᱸᱡᱮᱜ ᱪᱟᱵᱟᱭᱮᱱᱟ ᱡᱚᱛᱚ ᱦᱳᱭ ᱥᱮ᱾
ᱟᱫᱚ ᱚᱱᱠᱟ ᱱᱟᱦᱮᱞ ᱠᱚᱫᱚ ᱱᱟᱦᱟᱜ ᱵᱟᱝ ᱞᱟᱜᱟᱣ ᱞᱮᱱᱟ ᱟᱫᱚ ᱚᱱᱟ᱾ ᱛᱮ ᱟᱨᱦᱚᱸ ᱫᱟᱜ ᱠᱚᱭᱚᱜ ᱦᱚᱨ ᱨᱮᱜᱮ ᱱᱤᱛᱚᱜ ᱢᱮᱱᱟᱜ ᱟᱠᱟᱫ ᱞᱮᱭᱟ ᱡᱚᱛᱚ ᱜᱮ᱾ ᱢᱟᱱᱮ ᱠᱟᱨᱚᱱ ᱡᱟᱦᱟᱸᱭ ᱠᱚ ᱨᱚᱦᱚᱭ ᱵᱟᱲᱟ ᱟᱠᱟᱫ ᱜᱮᱭᱟ ᱱᱟᱦᱟᱜ ᱵᱟᱹᱭ ᱫᱚ ᱵᱟᱹᱫ ᱵᱟᱹᱭᱦᱟᱹᱲ ᱥᱮᱫ ᱦᱚᱸ ᱯᱷᱮᱰ ᱵᱟᱲᱟ ᱟᱠᱟᱱ ᱜᱮᱭᱟ ᱟᱫᱚ ᱯᱷᱮᱰ ᱠᱟᱛᱮᱫ ᱪᱮᱫ ᱦᱩᱭᱳᱱᱟ ᱨᱚᱦᱚᱭ ᱵᱟᱲᱟ ᱠᱮᱫᱟ ᱠᱚ, ᱮᱠᱫᱚᱢ ᱢᱤᱫ ᱢᱟᱱᱮ ᱵᱟᱨᱭᱟ ᱠᱷᱮᱛ ᱜᱟᱱ ᱟᱨ ᱱᱤᱛᱚᱜ ᱫᱚ ᱱᱟᱦᱟᱜ ᱨᱚᱦᱚᱲ ᱜᱮ ᱢᱮᱱᱟᱜᱼᱟ ᱚᱱᱟᱠᱚ ᱠᱷᱮᱛ᱾
ᱦᱳᱭ ᱦᱳᱭ ᱟᱞᱮ ᱱᱚᱛᱮ ᱦᱚᱸ ᱴᱷᱤᱠ ᱚᱱᱠᱟ ᱜᱮ ᱟᱵᱮᱱ ᱡᱟᱸᱦᱟᱸ ᱞᱮᱠᱟ ᱵᱮᱱ ᱞᱟᱹᱭ ᱠᱮᱜᱼᱟ᱾ ᱦᱮᱸ ᱱᱚᱛᱮ ᱦᱚᱸ ᱚᱱᱠᱟᱜ ᱜᱮ ᱦᱟᱸᱜ ᱠᱷᱮᱛ ᱠᱚᱨᱮ ᱫᱚ ᱦᱟᱸᱜ ᱫᱟᱜ ᱫᱚ ᱚᱱᱠᱟ ᱫᱚ ᱵᱟᱝ ᱞᱟᱜᱟᱣ ᱟᱠᱟᱱᱟ᱾
ᱦᱳᱭ ᱦᱳᱭ
ᱦᱳᱭ ᱟᱪᱪᱷᱟ ᱮᱸᱰᱮ ᱠᱷᱟᱱ ᱟᱨ ᱦᱳᱭ ᱮᱸᱰᱮᱠᱷᱟᱱ ᱟ ᱢᱤᱫᱴᱮᱡ ᱥᱟᱛᱟᱢ ᱤᱫᱤ ᱠᱟᱛᱮᱜ ᱞᱟᱝ ᱨᱚᱯᱚᱲᱟ᱾ ᱮᱸᱰᱮᱠᱷᱟᱱ ᱫᱚ ᱱᱚᱜᱚᱭ ᱠᱩᱲᱤ ᱜᱤᱫᱽᱨᱟᱹ ᱟᱜ ᱚᱞᱚᱜ ᱯᱟᱲᱦᱟᱣ ᱤᱫᱤ ᱠᱟᱛᱮ ᱦᱳᱭ ᱥᱮ ᱱᱮᱛᱟᱨ ᱱᱟᱦᱟᱜ ᱡᱩᱜᱽ ᱨᱮ ᱧᱮᱞᱚᱜᱚᱜ ᱠᱟᱱᱟ ᱮᱸᱰᱮᱠᱷᱟᱱ ᱠᱩᱞᱩ ᱠᱩᱲᱤ ᱜᱤᱫᱽᱨᱟᱹ ᱩᱱᱠᱩ ᱡᱟᱹᱥᱛᱤ ᱚᱞᱚᱜ ᱯᱟᱲᱦᱟᱜ ᱥᱮᱫ ᱠᱷᱚᱱ ᱵᱟᱠᱚ ᱞᱟᱦᱟ ᱫᱟᱲᱮᱭᱟᱜ ᱠᱟᱱᱟ ᱱᱚᱝᱠᱟ ᱞᱮᱠᱟᱨᱮ ᱮᱸᱰᱮᱠᱷᱟᱱ ᱟᱠᱚᱨᱮᱱ ᱡᱟᱸᱦᱟᱸᱭ ᱜᱟᱨᱡᱮᱱ ᱠᱚ ᱠᱟᱱᱟ ᱠᱚ ᱦᱳᱭᱥᱮ ᱟᱫᱚ ᱟᱛᱨᱟ ᱯᱟᱲᱦᱟᱣ ᱚᱠ ᱚᱠᱛᱚ ᱨᱮᱜᱮ ᱮᱸᱰᱮᱠᱷᱟᱱ ᱩᱱᱤ ᱞᱟᱹᱜᱤᱫ ᱡᱟᱢᱟᱭ ᱠᱚ ᱯᱟᱱᱛᱮᱭᱮᱫ ᱠᱚᱣᱟ᱾ ᱟᱫᱚ ᱱᱚᱜᱼᱚᱱᱟ ᱟᱵᱮᱱ ᱚᱠᱟᱴᱟᱜ ᱢᱮᱫ ᱛᱮᱵᱮᱱ ᱧᱮᱞᱮᱜ ᱟᱨ ᱟᱨ ᱫᱤᱥᱚᱢ ᱦᱚᱲ ᱠᱚ ᱞᱟᱹᱜᱤᱫ ᱥᱟᱸᱫᱮᱥ ᱪᱮᱫ ᱵᱮᱱ ᱮᱢᱟ ᱱᱚ ᱚᱱᱟ ᱤᱫᱤᱠᱟ ᱠᱟᱛᱮ᱾
ᱦᱳᱭ ᱟᱹᱰᱤ ᱵᱮᱥ ᱠᱟᱛᱷᱟ ᱵᱮᱱ ᱞᱟᱹᱭ ᱠᱮᱜᱼᱟ, ᱟᱹᱰᱤ ᱡᱚᱛᱷᱟᱛ ᱥᱟᱛᱟᱢ ᱵᱮᱱ ᱟᱹᱜᱩ ᱠᱮᱜᱼᱟ᱾ ᱟᱹᱞᱤᱧ ᱦᱚᱞᱤᱧ ᱩᱭᱦᱟᱹᱨᱮᱫ ᱛᱟᱦᱮᱱ ᱱᱚᱝᱠᱟ ᱜᱮ ᱦᱟᱸᱜ ᱠᱤᱪᱷᱩ ᱢᱟᱱᱮ ᱤᱫᱤ ᱠᱟᱛᱮᱜ ᱨᱚᱲ ᱦᱳᱭᱳᱜᱼᱟ ᱦᱳᱭ ᱥᱮ
ᱮᱠᱟᱞ ᱮᱠᱟᱞ
ᱫᱚ ᱟᱵᱮᱱ ᱵᱮᱱ ᱞᱟᱹᱭ ᱠᱮᱜᱼᱟ ᱡᱮ ᱱᱤᱛᱚᱜ ᱠᱩᱲᱤ ᱜᱤᱫᱽᱨᱟᱹ ᱱᱟᱦᱟᱜ ᱚᱞᱚᱜ ᱯᱟᱲᱦᱟᱜ ᱨᱮ ᱢᱟᱲᱟᱝ ᱥᱮᱱ ᱵᱟᱝᱠᱚ ᱪᱟᱞᱟᱣ ᱫᱟᱲᱮᱭᱟᱜ ᱠᱟᱱᱟ ᱦᱳᱭ ᱥᱮ᱾
ᱦᱳᱭ᱾
ᱛᱚ ᱱᱚᱣᱟ ᱫᱚ ᱱᱟᱦᱟᱜ ᱯᱩᱭᱞᱩ ᱯᱚᱭᱮᱱᱴ ᱞᱤᱧ ᱞᱟᱹᱭᱮᱜᱼᱟ ᱱᱚᱣᱟ ᱫᱚ ᱢᱟᱱᱮ ᱟᱥᱚᱞ ᱫᱚ ᱠᱟᱱᱟ ᱱᱟᱦᱟᱜ ᱟᱵᱚ ᱜᱟᱨᱡᱮᱱ ᱠᱚ ᱴᱷᱮᱱ ᱜᱮ ᱦᱳᱭᱥᱮ ᱾ ᱠᱟᱨᱚᱱ ᱦᱩᱭᱩᱜ ᱠᱟᱱᱟ ᱱᱟᱦᱟᱜ ᱡᱟᱦᱟᱸᱭ ᱫᱚ ᱛᱷᱚᱲᱟ ᱦᱟᱜ ᱥᱤᱠᱷᱱᱟᱹᱛ ᱧᱚᱜ ᱢᱮᱱᱟᱜ ᱵᱚᱱᱟ ᱚᱞᱚᱜ ᱯᱟᱲᱦᱟᱜ ᱨᱮ ᱡᱟᱦᱟᱸᱭ ᱱᱟᱦᱟᱜ ᱛᱷᱚᱲᱟ ᱟᱹᱠᱤᱞ ᱧᱚᱜ ᱢᱮᱱᱟᱜ ᱵᱚᱱᱟ ᱟᱹᱠᱤᱞ ᱵᱩᱫᱽᱫᱷᱤ ᱧᱚᱜ, ᱩᱝᱠᱩ ᱫᱚ ᱱᱟᱦᱟᱜ ᱚᱱᱠᱟ ᱜᱮᱵᱚᱱ ᱩᱭᱦᱟᱹᱨᱟ ᱚᱝᱠᱟ ᱜᱮᱵᱚᱱ ᱦᱩᱫᱤᱥᱟ ᱜᱤᱫᱽᱨᱟᱹ ᱠᱚ ᱞᱟᱹᱜᱤᱫ, ᱦᱳᱭ ᱥᱮ ᱾ ᱠᱟᱨᱚᱱ ᱦᱩᱭᱩᱜ ᱠᱟᱱᱟ ᱠᱤ ᱠᱩᱲᱤ ᱜᱤᱫᱽᱨᱟᱹ ᱟᱨ ᱠᱚᱲᱟ ᱜᱤᱫᱽᱨᱟᱹ ᱨᱮ ᱱᱤᱛᱳᱜ ᱫᱚ ᱡᱟᱸᱦᱟᱱᱟᱜ ᱚᱱᱛᱚᱨ ᱵᱟᱝ ᱵᱮᱱᱟᱜᱼᱟ ᱟᱫᱚ ᱠᱟᱹᱴᱤᱡ ᱢᱟᱪᱷᱟᱛᱮ ᱦᱟᱸᱜ ᱞᱤᱧ ᱞᱟᱹᱭᱮᱜ ᱠᱟᱱᱟ, ᱡᱮ ᱚᱱᱟ ᱫᱚ ᱜᱷᱟᱨᱚᱸᱡᱽ ᱨᱮ ᱪᱮᱫ ᱞᱮᱠᱟ ᱵᱚᱱ ᱢᱮᱱᱟᱜ ᱵᱚᱱᱟ ᱡᱮᱢᱚᱱ ᱮᱱᱛᱜ ᱡᱟᱦᱟᱸᱴᱟᱜ ᱜᱷᱟᱨᱚᱸᱡᱽ ᱨᱮ ᱦᱟᱸᱜ ᱟᱭᱢᱟ ᱫᱤᱱ ᱠᱷᱚᱱᱜᱮ ᱚᱞᱚᱜ ᱯᱟᱲᱦᱟᱜ ᱚᱱᱠᱟ ᱥᱮᱫᱟᱭ ᱠᱷᱚᱡ ᱜᱮ ᱵᱟᱝ ᱞᱮᱠᱟ ᱢᱮᱱᱟᱜ ᱠᱷᱟᱡ ᱫᱚ ᱚᱸᱰᱮ ᱛᱚ ᱱᱟᱦᱟᱜ ᱦᱚᱲ ᱧᱮᱞ ᱠᱚ ᱠᱟᱛ ᱛᱮᱜ ᱦᱚᱸ ᱦᱟᱜ ᱩᱱᱟᱹᱜ ᱵᱟᱝ ᱵᱚᱱ ᱩᱭᱦᱟᱹᱨᱚᱜᱼᱟ ᱦᱳᱭᱥᱮ, ᱟᱫᱚ ᱟᱵᱚ ᱦᱚᱲ ᱫᱚ ᱢᱟᱱᱮ ᱥᱛᱷᱤᱛᱤ ᱦᱤᱥᱟᱹᱵ ᱛᱮᱵᱚᱱ ᱛᱟᱦᱮᱱ ᱠᱟᱱᱟ ᱡᱮᱵᱚᱱ ᱞᱟᱹᱭᱟ ᱠᱤ ᱱᱟᱜ ᱵᱚᱱ ᱵᱚᱜᱚ ᱞᱮ ᱚᱝᱠᱟ ᱠᱚ ᱞᱟᱹᱭᱟ ᱾
ᱦᱳᱭ, ᱦᱳᱭ ᱾
ᱫᱚ ᱟᱹᱞᱤᱧᱟᱜ ᱢᱮᱱ ᱫᱚ ᱠᱟᱱᱟ ᱱᱤᱛᱚᱜ ᱫᱚ ᱟᱭᱢᱟ ᱰᱮᱵᱞᱚᱯ ᱱᱟ ᱟᱨ ᱧᱮᱞ ᱧᱮᱞᱛᱮ ᱦᱚᱲ ᱠᱚᱦᱚᱸ ᱠᱚ ᱵᱚᱫᱚᱞᱚᱜ ᱠᱟᱱᱟ ᱟᱫᱚ ᱚᱱᱟ ᱦᱤᱥᱟᱹᱵ ᱛᱮ ᱟᱵᱚ ᱦᱚᱸ ᱵᱚᱫᱚᱞᱚᱜ ᱫᱚᱨᱠᱟᱨ ᱾ ᱠᱟᱨᱚᱱ ᱦᱳᱭᱳᱜ ᱠᱟᱱᱟ ᱠᱟᱹᱴᱤᱡ ᱠᱩᱲᱤ ᱜᱤᱫᱽᱨᱟᱹ ᱵᱚᱱ ᱠᱟᱹᱴᱤᱡ ᱨᱮᱵᱚᱱ ᱩᱢᱮᱨ ᱵᱟᱝ ᱦᱩᱭ ᱠᱟᱛᱮᱜ ᱵᱚᱱ ᱜᱚᱝ ᱠᱟᱠᱚ ᱠᱟᱱᱟ ᱛᱚ ᱩᱝᱠᱩ ᱞᱟᱦᱟ ᱥᱮᱫ ᱪᱟᱞᱟᱣ ᱠᱟᱛᱮ ᱟᱭᱢᱟ ᱜᱟᱱ ᱮᱸᱴᱠᱮᱴᱚᱬᱮ ᱧᱮᱞ ᱦᱩᱭᱩᱜ ᱠᱟᱱ ᱛᱟᱠᱚᱣᱟ ᱾ ᱡᱮᱢᱚᱱ ᱞᱤᱧ ᱞᱟᱹᱭᱟ ᱵᱟᱯᱞᱟ ᱯᱚᱨᱮ ᱩᱝᱠᱩ ᱡᱮᱢᱚᱱ ᱜᱤᱫᱽᱨᱟᱹ ᱮᱸᱜᱟᱛ ᱚᱠᱛᱚ ᱥᱮᱞᱤᱧ ᱞᱟᱹᱭᱟ ᱵᱷᱟᱹᱨᱤ ᱦᱚᱲᱢᱚ ᱛᱟᱦᱮᱱ ᱥᱚᱢᱚᱭ ᱜᱟᱱ ᱢᱟᱱᱮ ᱱᱤᱛᱚᱜ ᱥᱟᱱᱟᱢ ᱡᱟᱭᱜᱟ ᱨᱮ ᱚᱞᱚᱜ ᱯᱟᱲᱦᱟᱜ ᱛᱮ ᱟᱭᱢᱟ ᱵᱚᱱ ᱢᱟᱲᱟᱝᱮᱱᱟ ᱥᱮ ᱟᱭᱢᱟ ᱞᱟᱦᱟ ᱪᱟᱞᱟᱣᱱᱟ ᱫᱤᱥᱚᱢ ᱫᱩᱱᱤᱭᱟᱹ, ᱟᱫᱚ ᱚᱸᱰᱮ ᱦᱟᱜ ᱞᱟᱦᱟᱨᱮ ᱠᱟᱜᱚᱡᱽ ᱢᱮᱱᱟᱜ ᱜᱷᱟᱹᱲᱤᱡ ᱜᱮᱠᱚ ᱞᱟᱹᱭᱟ ᱠᱤ ᱩᱢᱮᱨ ᱫᱚ ᱛᱤᱱᱟᱹᱜ ᱠᱟᱱᱟ?
ᱮᱠᱟᱞ ᱮᱠᱟᱞ ᱮᱠᱟᱞ, ᱱᱚᱣᱟ ᱫᱚ ᱡᱟᱦᱟᱱᱟᱥ ᱮ ᱥᱚᱨᱠᱤ ᱦᱚᱥᱯᱤᱴᱟᱞ ᱥᱮ ᱵᱼᱮᱥᱚᱨᱠᱟᱨᱤ ᱦᱚᱥᱯᱤᱴᱟᱞ ᱡᱟᱦᱟᱸ ᱥᱮᱜ ᱜᱮ ᱟᱵᱮᱱ ᱢᱮᱱ ᱮ ᱰᱟᱠᱛᱟᱨ ᱴᱷᱮᱱ ᱵᱮᱱ ᱧᱮᱞ ᱦᱚᱪᱚᱜᱼᱟ ᱮᱱᱠᱷᱟᱱ ᱫᱚ ᱩᱢᱮᱨ ᱫᱚ ᱢᱟᱲᱟᱝ ᱨᱮᱜᱮ ᱠᱚ ᱠᱩᱠᱞᱤᱭᱟ ᱾
ᱦᱳᱭ ᱾ ᱟ ᱚᱱᱟᱞᱤᱧ ᱞᱟᱹᱭᱠᱮᱜᱼᱟ ᱚᱱᱟ ᱦᱩᱭᱮᱱᱟ, ᱫᱚᱥᱟᱨ ᱠᱟᱛᱷᱟ ᱦᱩᱭᱱᱟ ᱱᱟᱦᱟᱜ ᱜᱤᱫᱽᱨᱟᱹ ᱡᱟᱦᱟᱸ ᱞᱮᱠᱟ ᱛᱮ ᱡᱩᱫᱤ ᱦᱟᱸᱜ ᱩᱱᱠᱩ ᱵᱟᱨ ᱯᱮ ᱦᱚᱲ ᱵᱟᱨ ᱦᱚᱲ ᱠᱷᱚᱱ ᱠᱚ ᱯᱮ ᱦᱚᱲᱚᱜ ᱠᱟᱱᱟ, ᱛᱚ ᱚᱱᱟᱨᱮ ᱦᱟᱸᱜ ᱜᱤᱫᱽᱨᱟᱹᱣᱟᱜ ᱢᱟᱭᱤᱱᱰ ᱠᱚᱨᱮ ᱥᱮ ᱩᱱᱤᱭᱟᱜ ᱦᱚᱲᱢᱚᱨᱮ ᱵᱷᱟᱹᱜᱤ ᱞᱮᱠᱟᱛᱮ ᱰᱮᱵᱷᱞᱚᱯᱢᱮᱱᱴ ᱵᱟᱝ ᱦᱩᱭᱩᱜᱼᱟ ᱾ ᱢᱟᱱᱮ ᱦᱩᱭᱩᱜ ᱜᱮᱭᱟ ᱡᱚᱛᱚᱣᱟᱜ ᱴᱷᱤᱠ ᱜᱤ ᱭᱟ ᱢᱮᱱᱠᱷᱟᱱ ᱚᱱᱟ ᱱᱟᱦᱟᱜ ᱟᱹᱠᱤᱞ ᱵᱩᱫᱽᱫᱷᱤ ᱠᱚᱛᱮ ᱡᱟᱦᱟᱸ ᱵᱚᱱ ᱞᱟᱹᱭᱟ ᱟ ᱢᱟᱭᱤᱱᱰ ᱦᱮᱸᱥᱮ, ᱚᱱᱟ ᱛᱷᱚᱲᱟ ᱱᱟᱦᱟᱜ ᱢᱚᱱᱮ ᱠᱩᱲᱟᱹᱣ ᱠᱟᱛᱮᱜ ᱵᱟᱝ ᱦᱩᱭᱩᱜ ᱛᱟᱦᱮᱸ ᱾ ᱚᱱᱟ ᱨᱮ ᱦᱟᱸᱜ ᱢᱤᱫᱴᱮ ᱯᱨᱚᱵᱽᱞᱮᱢ ᱧᱮᱞᱚᱜᱼᱟ ᱟᱨ ᱠᱟᱹᱴᱤᱡ ᱛᱟᱦᱮᱱ ᱠᱟᱱᱟ ᱱᱤᱛᱚᱜ ᱠᱟᱹᱴᱤᱜ ᱩᱢᱮᱨ ᱠᱩᱲᱤ ᱜᱤᱫᱽᱨᱟᱹ ᱵᱩᱱ ᱜᱚᱝ ᱠᱟᱠᱚ ᱠᱟᱱᱟ ᱩᱝᱠᱩ ᱟᱭᱢᱟ ᱞᱮ ᱠᱟᱱ ᱮᱸᱴᱠᱮᱴᱚᱬᱮ ᱦᱩᱭ ᱥᱟᱶᱛᱮ ᱟᱭᱢᱟ ᱞᱮᱠᱟᱱ ᱢᱟᱱᱮ ᱡᱤᱭᱚᱱ ᱢᱟ ᱠᱷᱟᱨᱟᱯᱚᱜ ᱠᱟᱱ ᱜᱮᱭᱟ ᱚᱱᱟ ᱥᱟᱶᱛᱮ ᱟᱭᱢᱟ ᱞᱮᱠᱟᱱ ᱜᱤᱫᱽᱨᱟᱹ ᱚᱱᱟ ᱥᱚᱢᱚᱭ ᱨᱮ ᱠᱚᱥᱴᱚ ᱦᱚᱸᱠᱚ ᱫᱟᱲᱮᱭᱟᱜ ᱠᱟᱱᱟ, ᱠᱟᱨᱚᱱ ᱦᱩᱭᱩᱜ ᱠᱟᱱᱟ ᱱᱚᱣᱟ ᱟᱵᱚ ᱠᱟᱹᱴᱤᱡ ᱢᱟᱨᱟᱝ ᱡᱤᱱᱤᱥ ᱵᱟᱝᱵᱩᱱ ᱧᱮᱞ ᱫᱟᱨᱟᱢ ᱫᱟᱲᱮᱭᱟᱜ ᱠᱟᱱᱛᱮ ᱟᱹᱰᱤᱜᱟᱱ ᱢᱟᱱᱮ ᱟᱵᱚᱣᱟᱜ ᱢᱟᱲᱟᱝ ᱫᱤᱱᱨᱮ ᱟᱭᱢᱟ ᱮᱸᱴᱠᱮᱴᱚᱲᱮ ᱥᱟᱦᱟᱣ ᱦᱩᱭᱩᱜ ᱠᱟᱱ ᱛᱟᱵᱩᱱᱟ ᱾
ᱮᱠᱟᱞ ᱮᱠᱟᱞ ᱮᱠᱟᱞ, ᱡᱚᱛᱷᱟᱛ ᱠᱟᱛᱷᱟ ᱜᱮᱵᱮᱱ ᱞᱟᱹᱭ ᱠᱮᱜᱼᱟ ᱾ ᱟᱨᱚ ᱮᱸᱰᱮᱠᱷᱟᱱ ᱟᱨᱚ ᱢᱤᱜ ᱞᱮᱠᱟ ᱧᱮᱞ ᱟᱠᱟᱱᱟ ᱟᱵᱚ ᱥᱟᱱᱛᱟᱲ ᱥᱟᱶᱛᱟ ᱨᱮ ᱾ ᱮᱸᱡ ᱦᱚᱸᱜᱼᱚᱱᱟ ᱵᱟᱯᱞᱟ ᱤᱫᱤ ᱠᱟᱛᱮᱜ ᱦᱳᱭᱥᱮ ᱾ ᱦᱚᱜᱼᱚᱭ ᱡᱮ ᱵᱟᱯᱞᱟᱭᱮᱜ ᱠᱚᱣᱟ ᱠᱚ ᱦᱩᱰᱤᱧ ᱩᱢᱮᱨ ᱚᱱᱟ ᱦᱚᱸ ᱴᱷᱤᱠ ᱜᱮᱵᱮᱱ ᱞᱟᱹᱭ ᱠᱮᱭᱟ ᱾ ᱟᱨ ᱮᱱᱠᱷᱟᱱ ᱠᱚᱲᱟ ᱜᱤᱫᱽᱨᱟᱹ ᱦᱤᱥᱟᱹᱵ ᱛᱮ ᱡᱩᱫᱤ ᱵᱮᱱ ᱧᱮᱞᱟ ᱮᱱᱠᱷᱟᱱ ᱫᱚ ᱠᱩᱲᱤ ᱜᱤᱫᱽᱨᱟᱹ ᱠᱚᱦᱚᱸ ᱠᱚᱲᱟ ᱜᱤᱫᱽᱨᱟᱹ ᱥᱤᱥᱛᱷᱤ ᱫᱚ ᱟᱨᱚ ᱵᱟᱹᱲᱤᱡ ᱠᱟᱱᱟ ᱮᱱᱠᱷᱟᱱ ᱪᱮᱫ ᱞᱮᱠᱟᱨᱮ ᱡᱩᱫᱤ ᱵᱤᱱ ᱢᱮᱱᱟ ᱮᱸᱰᱮᱠᱷᱟᱱ ᱫᱚ ᱱᱚᱝᱠᱟ ᱚᱸᱰᱮ ᱡᱟᱦᱟᱸ ᱱᱤᱫᱟᱹ ᱯᱟᱛᱟ ᱰᱨᱟᱢᱟ ᱥᱮ ᱪᱷᱟᱛᱟ ᱯᱟᱛᱟ ᱱᱤᱫᱟᱹ ᱯᱟᱛᱟ ᱦᱩᱭᱩᱜᱚᱜ ᱠᱟᱱᱟ, ᱮᱸᱰᱮᱠᱷᱟᱱ ᱡᱟᱹᱥᱛᱤ ᱠᱟᱭ ᱛᱮᱞᱤᱧ ᱧᱮᱞᱮᱜ ᱠᱚᱣᱟ ᱚᱞᱚᱜ ᱯᱟᱲᱦᱟᱣ ᱥᱮᱫ ᱵᱟᱝ ᱢᱚᱦᱰᱟ ᱠᱟᱛᱮ ᱦᱩᱰᱤᱧ ᱦᱩᱰᱤᱧ ᱩᱢᱮᱨ ᱨᱮᱜᱮ ᱵᱟᱹᱵᱩ ᱛᱟᱠᱚ ᱩᱱᱠᱩ ᱡᱟᱹᱥᱛᱤ ᱠᱟᱭᱛᱮᱞᱤᱧ ᱧᱮᱞᱮᱜ ᱠᱚᱣᱟ ᱯᱟᱛᱟ ᱪᱷᱟᱛᱟ ᱥᱮ ᱦᱟᱴ ᱵᱟᱡᱟᱨ ᱡᱟᱹᱥᱛᱤ ᱠᱚ ᱫᱟᱬᱟᱱ ᱠᱟᱱᱟ, ᱟᱫᱚ ᱱᱩ ᱱᱩᱠᱩ ᱞᱟᱹᱜᱤᱫ ᱟᱵᱮᱱ ᱪᱮᱫ ᱥᱟᱸᱫᱮᱥ ᱵᱮᱱ ᱮᱢᱟ᱾
ᱦᱳᱭ ᱱᱚᱣᱟ ᱡᱮ ᱟᱹᱰᱤ ᱵᱮᱥ ᱵᱮᱱ ᱞᱟᱹᱭᱠᱮᱜᱼᱟ ᱱᱚᱣᱟ ᱱᱟᱦᱟᱜ ᱠᱟᱹᱴᱤᱡ ᱩᱢᱮᱨ ᱠᱷᱚᱱᱜᱤ ᱟ ᱫᱚ ᱱᱚᱣᱟ ᱫᱚ ᱱᱟᱦᱟᱜ ᱟᱵᱩ ᱜᱚ ᱵᱟᱵᱟ ᱡᱩᱫᱤ ᱱᱟᱦᱟᱸᱜ ᱠᱟᱹᱴᱤᱡ ᱠᱷᱚᱱ ᱡᱩᱫᱤ ᱜᱟᱛᱮ ᱠᱚ ᱥᱟᱶ ᱚᱱᱠᱟ ᱠᱚ ᱪᱟᱞᱟᱜ ᱠᱟᱱᱟ, ᱟᱫᱚ ᱱᱟᱦᱟᱸᱜ ᱵᱟᱝᱵᱩᱱ ᱩᱝᱠᱩ ᱵᱟᱵᱚᱱ ᱨᱚᱠᱟᱣ ᱴᱚᱠᱟᱣᱠᱚ ᱠᱷᱟᱡ ᱦᱟᱸᱜ ᱩᱱᱤ ᱫᱚ ᱵᱟᱹᱭ ᱵᱟᱹᱭᱛᱮ ᱞᱟᱹᱴᱩ ᱤᱫᱤᱜ ᱛᱮ ᱩᱱᱤ ᱫᱚ ᱱᱟᱦᱟᱸᱜ ᱵᱚᱛᱚᱨ ᱠᱚᱫᱚ ᱪᱟᱵᱟᱜ ᱠᱟᱱᱟ ᱦᱳᱭ ᱥᱮ᱾
ᱚ
ᱟᱫᱚ ᱩᱱᱤ ᱜᱤᱫᱽᱨᱟᱹ ᱫᱚ ᱪᱮᱫ ᱞᱮᱠᱟ ᱦᱟᱸᱜ ᱞᱟᱹᱴᱩ ᱪᱟᱞᱟᱜ ᱠᱟᱱᱟ, ᱚᱱᱟᱜᱮ ᱩᱱᱤ ᱫᱚᱭ ᱩᱭᱦᱟᱹᱨᱚᱜᱼᱟ ᱠᱤ ᱱᱚᱜᱼᱚᱭ ᱛᱚ
ᱵᱟᱝ ᱟᱸᱡᱚᱢᱚᱜ ᱠᱟᱱ ᱛᱟᱵᱮᱱᱟ᱾ ᱠᱟᱹᱴᱤᱡ ᱡᱟᱹᱱᱤᱡ ᱠᱷᱟᱱ ᱱᱮᱴᱣᱟᱨᱠ ᱰᱤᱥᱴᱟᱵ ᱛᱟᱵᱮᱱᱟ ᱟᱹᱞᱤᱧ ᱴᱷᱮᱡ ᱱᱤᱛ ᱫᱷᱟᱹᱵᱤᱡ ᱟᱵᱮᱱᱟᱜ ᱟᱲᱟᱝ ᱵᱟᱝ ᱦᱤᱡᱩᱜ ᱠᱟᱱᱟ᱾
ᱚᱱᱟ ᱜᱷᱟᱴᱟᱜ ᱠᱟᱱᱟ ᱱᱚᱣᱟ ᱫᱚ ᱟᱵᱚ ᱜᱚ ᱵᱟᱵᱟ ᱥᱮᱞᱤᱧ ᱞᱟᱹᱭᱟ ᱠᱤ ᱚᱲᱟᱜ ᱦᱚᱲ ᱢᱟᱱᱮ ᱡᱤᱢᱮᱣᱟᱨᱤ ᱵᱟᱝ ᱠᱷᱟᱹᱛᱤᱨ ᱛᱮ, ᱟᱸᱡᱚᱢᱮᱜᱼᱟ ᱵᱮᱱ?
ᱴᱷᱤᱠ ᱟᱵᱮᱱᱟᱜ ᱨᱚᱲ ᱵᱟᱹᱞᱤᱧ ᱟᱸᱡᱚᱢ ᱴᱷᱤᱠᱟᱹᱭᱟ ᱦᱳᱭ ᱦᱳᱭ ᱱᱤᱛᱚ
ᱦᱚᱸ ᱱᱤᱛᱚᱜ ᱵᱮᱱ ᱟᱹᱡᱚᱢᱮᱜᱼᱟ? ᱦᱮᱞᱳ᱾